ᱦᱮᱞᱳ ᱦᱮᱞᱳᱻ
ᱦᱮᱞᱳ ᱦᱮᱸ ᱦᱮᱞᱳ ᱾
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱮᱸ ᱪᱮᱫ ᱞᱮᱠᱟ ᱢᱮᱱᱟᱜ ᱵᱤᱱᱟ?
ᱦᱮᱸ ᱵᱮᱥ ᱜᱮ ᱾
ᱚᱸᱻ ᱛᱟᱯᱚᱨᱮ ᱟᱯᱮ ᱥᱮᱫ ᱫᱚ ᱪᱮᱫ ᱞᱮᱠᱟ ᱫᱟᱜ ᱡᱟᱹᱲᱤ ᱠᱚ ᱪᱟᱥ-ᱵᱟᱥ ᱠᱚ?
ᱫᱟᱜ ᱡᱟᱹᱲᱤ ᱫᱚ ᱛᱮᱦᱮᱧ ᱮ ᱫᱟᱜ ᱠᱮᱫᱟᱭ ᱠᱟᱹᱴᱤᱡ ᱾ ᱥᱮᱛᱟᱜ ᱵᱮᱲᱟ ᱱᱤᱛᱚᱜ ᱫᱚ ᱟᱵᱟᱨᱮ ᱥᱤᱛᱩᱝ ᱮᱫᱟᱭ ᱤᱱᱠᱮ ᱜᱮ ᱾
ᱟᱸ ᱟᱨ ᱪᱟᱥ-ᱵᱟᱥ ᱠᱚᱫᱚ ᱪᱮᱫ ᱞᱮᱠᱟ?
ᱪᱟᱥ-ᱵᱟᱥ ᱠᱚᱫᱚ ᱫᱟᱜ ᱜᱮᱛᱚ ᱱᱚᱝᱠᱟ ᱟᱫᱚ ᱵᱟᱝᱞᱮ ᱮᱦᱚᱵ ᱟᱠᱟᱫ ᱜᱮᱭᱟ ᱾
ᱟᱹᱣᱨᱤ ᱭᱟᱜ-ᱟ ᱾
ᱟᱪᱪᱷᱟ ᱟᱪᱪᱷᱟ ᱾ ᱟᱞᱮᱥᱮᱫ ᱦᱚᱸ ᱚᱱᱠᱟᱜᱮ ᱪᱟᱥ-ᱵᱟᱥ ᱠᱚᱦᱚᱸᱱᱟ ᱛᱚᱞᱟ ᱢᱟ ᱜᱤᱲᱤ ᱦᱩᱭ ᱟᱠᱟᱱᱟ ᱾ ᱡᱟᱦᱟᱸ ᱜᱮ ᱫᱟᱜ ᱟᱠᱟᱫ ᱥᱟᱶᱛᱮ ᱢᱤᱱᱤ ᱠᱚ ᱢᱮᱱᱟᱜ ᱟᱠᱟᱫ ᱜᱮᱭᱟ ᱚᱱᱟ ᱠᱚᱨᱮᱱᱟᱜ ᱫᱟᱜ ᱛᱮᱜᱮ ᱠᱟᱹᱢᱤ ᱠᱚᱫᱚ ᱯᱩᱴᱟᱹᱣ ᱠᱟᱜ ᱦᱩᱭᱩᱜ-ᱟ ᱾
ᱦᱳᱭ ᱾
ᱦᱳᱭ ᱾ ᱛᱟ ᱱᱚᱜ-ᱚᱭ ᱡᱮ ᱪᱟᱥ ᱪᱟᱥ-ᱵᱟᱥ ᱥᱮᱫ ᱫᱚᱵᱚᱱ ᱪᱟᱥ ᱵᱟᱥ ᱠᱟᱛᱮᱫ ᱟᱵᱚᱱᱟᱜ ᱛᱤᱱᱟᱹᱜ ᱴᱟᱜ ᱞᱟᱵᱷ ᱥᱮ ᱞᱚᱥ ᱦᱩᱭᱩᱜ ᱠᱟᱱ ᱛᱟᱵᱚᱱᱟ ᱢᱚᱱᱮ ᱦᱩᱭᱩᱜ ᱠᱟᱱ ᱛᱟᱵᱚᱱᱟ ᱾
ᱞᱟᱵᱷ ᱫᱚ ᱠᱤᱪᱷᱩ ᱵᱚᱪᱷᱚᱨ ᱠᱷᱚᱱ ᱧᱮᱞ ᱦᱩᱭᱩᱜ ᱠᱟᱱᱟ ᱛᱚ ᱚᱱᱠᱟ ᱞᱮᱠᱟ ᱢᱟᱱᱮ ᱥᱚᱢᱚᱭ ᱨᱮ ᱵᱟᱝ ᱧᱟᱢ ᱞᱮᱠᱷᱟᱱ ᱫᱚ ᱞᱟᱵᱷ ᱫᱚ ᱵᱟᱭ ᱦᱩᱭᱩᱜ ᱜᱮᱭᱟ ᱾ ᱟᱨ ᱱᱤᱛᱚᱜ ᱫᱚ ᱧᱮᱞ ᱦᱩᱭᱩᱜ ᱠᱟᱱᱟ ᱱᱚᱝᱠᱟ ᱥᱚᱢᱚᱭ ᱥᱚᱢᱚᱭ ᱫᱟᱜ ᱦᱚᱸ ᱢᱟᱱᱮ ᱴᱷᱤᱠ ᱴᱟᱭᱤᱢ ᱨᱮ ᱵᱟᱭ ᱫᱟᱜ ᱟᱵᱚᱱ ᱠᱟᱱ ᱠᱟᱱᱟ ᱟᱨ ᱨᱚᱦᱚᱭ ᱯᱚᱨᱮ ᱦᱚᱸ ᱚᱱᱠᱟ ᱚᱱᱮ ᱥᱤᱛᱩᱝ ᱛᱮ ᱨᱚᱦᱚᱲ ᱵᱟᱲᱟ ᱮᱫᱟᱭ ᱾
ᱵᱟᱹᱠᱤ ᱚᱫᱷᱮᱠ ᱢᱟ ᱨᱚᱦᱚᱭ ᱥᱚᱢᱚᱭ ᱜᱮ ᱟ ᱚᱱᱠᱟ ᱡᱚᱛᱚ ᱠᱷᱮᱛ ᱨᱚᱦᱚᱭ ᱞᱮᱠᱟ ᱢᱟ ᱫᱟᱜ ᱜᱮ ᱵᱟᱭ ᱫᱟᱜ ᱮᱫᱟ ᱟᱫᱚ ᱳᱭ ᱠᱚᱢ ᱥᱚᱢ ᱨᱚᱦᱚᱭ ᱵᱟᱲᱟᱭ ᱦᱩᱭᱩᱜ ᱠᱟᱱᱟ ᱛᱚ ᱱᱚᱣᱟ ᱛᱮᱫᱚ ᱞᱟᱵᱷ ᱫᱚ ᱚᱱᱠᱟ ᱫᱚ ᱵᱟᱭ ᱦᱩᱭᱩᱜ ᱠᱟᱱ ᱜᱮᱭᱟ ᱾
ᱟᱪᱪᱷᱟ ᱟᱪᱪᱷᱟ ᱪᱷᱟ ᱮᱠᱟᱞ ᱮᱠᱟᱞ ᱮᱠᱟᱞ ᱡᱮ ᱢᱤᱫᱴᱮᱱ ᱪᱟᱥ ᱨᱮᱱᱟᱜ ᱢᱤᱫᱴᱮᱱ ᱞᱟᱵᱷ ᱠᱚᱨᱛᱮ ᱜᱮᱞᱮ ᱡᱮ ᱚᱠᱟ ᱞᱮᱠᱟ ᱯᱚᱨᱤᱢᱟᱱ ᱥᱟᱱᱟᱢ ᱠᱤᱪᱷᱩ ᱜᱮ ᱡᱮᱢᱚᱱ ᱢᱤᱫᱴᱮᱱ ᱪᱟᱥ ᱠᱚᱨᱛᱮ ᱜᱮᱞᱮ ᱫᱟᱜ ᱥᱟᱶ ᱥᱟᱶᱛᱮ ᱵᱤᱨ ᱵᱤᱥ ᱠᱚ ᱥᱟᱨ ᱠᱚ ᱦᱮᱸ ᱚᱱᱟ ᱠᱚᱨᱮ ᱯᱨᱚᱭᱳᱡᱚᱱ ᱠᱟᱱᱟ ᱚᱱᱠᱟ ᱜᱮ ᱱᱟᱜ ᱫᱟᱜ ᱦᱚᱸ ᱟᱹᱰᱤ ᱡᱟᱹᱨᱩᱲ ᱯᱨᱚᱭᱳᱡᱚᱱ ᱠᱟᱱᱟ ᱡᱟᱨ ᱠᱟᱨᱚᱱ ᱛᱮ ᱫᱟᱜ ᱥᱚᱴᱷᱤᱠ ᱚᱠᱛᱚ ᱨᱮ ᱵᱟᱝ ᱧᱟᱢᱚᱜ ᱠᱟᱱᱛᱮ ᱟᱵᱚ ᱟᱵᱚᱱᱟᱜ ᱞᱟᱵᱷ ᱵᱟᱵᱚᱱ ᱩᱴᱷᱟᱹᱣ ᱫᱟᱲᱮᱭᱟᱜ ᱠᱟᱱᱟ ᱾
ᱦᱳᱭ
ᱟᱨ ᱱᱤᱛᱚᱜ ᱧᱮᱞᱚᱜᱚᱜ ᱠᱟᱱᱟ ᱡᱮ ᱱᱚᱜᱼᱚᱭ ᱡᱮ ᱪᱟᱥ ᱵᱟᱥ ᱨᱮᱜᱮ ᱮ ᱱᱟᱜᱼᱼ ᱱᱤᱛ ᱚᱠᱛᱚ ᱨᱮ ᱡᱟᱦᱟᱸ ᱵᱳᱭᱜᱟᱱᱤᱠ ᱯᱚᱫᱽᱫᱷᱚᱛᱤᱼᱼ ᱵᱷᱟᱵᱛᱮ ᱪᱟᱥ ᱵᱟᱫ ᱮᱛᱚᱦᱚᱵ ᱠᱷᱟᱱ ᱫᱚ ᱱᱚᱣᱟ ᱛᱤᱱᱟᱹᱜᱴᱟ ᱤᱯᱷᱮᱠᱴ ᱧᱩᱨᱦᱩᱜᱼᱟ?
ᱱᱚᱣᱟ ᱫᱚ ᱧᱮᱞ ᱦᱩᱭᱩᱜ ᱠᱟᱱᱟ ᱢᱤᱫᱵᱟᱨ ᱡᱟᱭᱜᱟ ᱨᱮᱫᱚᱼᱼ ᱚᱱᱟᱜᱮ ᱵᱤᱥᱤ ᱠᱚᱼᱼ ᱠᱚᱨᱟᱣ ᱮᱫᱟ ᱟᱨᱠᱤ ᱵᱟᱭᱨᱮ ᱠᱷᱚᱱ ᱡᱟᱦᱟᱸ ᱫᱚ ᱨᱟᱱ ᱠᱚᱛᱮᱼᱼ ᱱᱟᱱᱟ ᱦᱩᱱᱟᱹᱨ ᱚᱱᱠᱟ ᱧᱟᱢᱚᱜ ᱠᱟᱱ ᱜᱮᱭᱟ ᱛᱚ
ᱦᱮᱸ ᱦᱮᱸ ᱦᱮᱸ,
ᱦᱩᱭ ᱫᱚ ᱦᱩᱭᱩᱜ ᱠᱟᱱ ᱜᱮᱭᱟ᱾ ᱟᱫᱚ ᱚᱱᱟᱼᱼ ᱚᱱᱠᱟ ᱞᱮᱠᱟ ᱠᱟᱛᱮᱫ ᱦᱳᱭ ᱟᱨ ᱢᱤᱫᱴᱟᱱ ᱱᱚᱝᱠᱟ ᱯᱨᱟᱠᱨᱤᱤᱛᱤᱠ ᱵᱷᱟᱵᱮ ᱡᱟᱦᱟᱸ ᱫᱚᱼᱼ ᱟᱵᱚ ᱢᱮᱨᱚᱢ ᱰᱟᱹᱝᱨᱤ ᱡᱟᱦᱟᱸᱦᱟᱭ ᱠᱚᱨᱮᱱ ᱢᱮᱱᱟᱜ ᱠᱚᱣᱟ ᱩᱱᱠᱩ ᱠᱚᱫᱚ ᱱᱤᱡᱮᱨᱟᱜ ᱚᱱᱠᱟ ᱜᱩᱨᱤᱡ ᱛᱮ ᱚᱱᱟ ᱠᱷᱮᱛ ᱨᱮᱱᱟᱜ ᱦᱩᱲᱩ ᱟᱞᱟᱫᱟ ᱦᱩᱭᱩᱜᱼᱟ ᱟᱨᱼᱼ ᱚᱝᱠᱟ ᱨᱟᱱ ᱠᱟᱛᱮᱫ ᱫᱚ ᱦᱚᱭ ᱫᱚ ᱦᱩᱭᱩᱜ ᱠᱟᱱ ᱜᱮᱭᱟ ᱴᱷᱤᱠ ᱛᱚ ᱢᱚᱱᱭᱮᱤᱧ ᱱᱚᱣᱟ ᱚᱲᱟᱜ ᱥᱮᱫ ᱛᱮ ᱡᱟᱦᱟᱸ ᱞᱮᱠᱟ ᱠᱟᱛᱮ ᱵᱮᱱ ᱫᱟᱲᱮᱭᱟᱜᱼᱟ ᱚᱱᱟᱜᱮ ᱵᱷᱟᱜᱤᱜᱼᱟ ᱦᱳᱭ
ᱦᱮᱸ ᱦᱩᱸ ᱮᱠᱷᱞ ᱯᱳᱭᱞᱳ ᱛᱮ ᱧᱮᱞ ᱦᱩᱭᱩᱜᱼᱟ ᱡᱮᱼᱼ ᱟᱯᱱᱟᱨ ᱴᱟᱠᱟ ᱯᱚᱭᱥᱟ ᱴᱟᱠᱟ ᱯᱚᱭᱥᱟ ᱡᱚᱫᱤ ᱛᱟᱦᱮᱱ ᱛᱟᱢᱟ ᱛᱚ ᱟᱢᱟᱜᱼᱼ ᱫᱟᱲᱮ ᱦᱤᱥᱟᱹᱵ ᱛᱮ ᱟᱢ ᱚᱱᱟ ᱠᱚ ᱥᱟᱨ ᱠᱩ ᱵᱤᱥ ᱠᱚ ᱠᱤᱨᱤᱧ ᱠᱟᱛᱮᱫ ᱟᱢᱟᱜ ᱥᱚᱴᱷᱤᱠ ᱢᱚᱛᱚ ᱯᱷᱚᱞᱚ‌ ᱱᱮᱢ ᱯᱷᱚᱞᱟᱣ ᱦᱚᱪᱚ ᱫᱟᱲᱮᱭᱟᱜᱼᱟ ᱱᱟᱯᱟᱭ ᱛᱮ ᱱᱚᱣᱟ ᱫᱚ ᱵᱳᱭᱜᱟᱱᱤᱠ ᱯᱚᱫᱫᱽᱫᱷᱚᱼᱛᱤ ᱛᱮ᱾ ᱟᱨ ᱥᱮᱫᱟᱭ ᱫᱟ ᱟᱵᱚᱨᱮᱱ ᱦᱟᱯᱲᱟᱢ ᱠᱚ ᱡᱮ ᱩᱱ ᱚᱠᱛᱚ ᱨᱮ ᱟᱹᱰᱤ ᱩᱱ ᱚᱠᱛᱚ ᱨᱮᱛᱚ ᱢᱟ ᱨᱮᱸᱜᱮᱡ ᱛᱮᱼᱫᱚ ᱵᱟᱠᱚ ᱛᱟᱦᱮᱸ ᱠᱟᱱᱟ ᱦᱩᱸᱼᱼ ᱪᱟᱥ ᱵᱟᱥ ᱠᱮᱭᱟ ᱠᱚ ᱱᱤᱥᱪᱭ ᱛᱚ ᱩᱱ ᱚᱠᱛᱚ ᱨᱮ ᱡᱟᱦᱟᱸ ᱫᱚ ᱟᱵᱚᱨᱮᱱ ᱜᱟᱹᱭ ᱰᱟᱹᱝᱨᱟ ᱠᱚ ᱠᱚ ᱛᱟᱦᱮᱸ ᱠᱟᱱᱟ᱾ ᱦᱮᱸ ᱩᱱᱠᱩ ᱩᱱᱠᱩᱣᱟᱜ ᱡᱟᱦᱟᱸ ᱜᱩᱨᱤᱡ ᱠᱚ ᱛᱚ ᱚᱱᱟ ᱜᱩᱨᱤᱡ ᱠᱚᱼᱜᱮ ᱡᱳᱭᱵᱚᱥᱟᱨ ᱦᱤᱥᱟᱹᱵ ᱛᱮ ᱥᱮᱼᱼ ᱥᱮ ᱥᱟᱶ ᱥᱟᱶ ᱛᱮ ᱟᱨᱚ ᱚᱱᱮ ᱡᱮ ᱟᱵᱚᱣᱟᱜ ᱠᱷᱚᱛ ᱠᱚ ᱛᱟᱦᱮᱸ ᱠᱟᱱᱟ ᱚᱱᱟ ᱠᱚ ᱮᱢ ᱠᱟᱛᱮᱼᱼ ᱟᱵᱚᱱᱟᱜ ᱡᱟᱦᱟᱸ ᱡᱟᱦᱟᱸ ᱠᱚᱵᱚᱱ ᱪᱟᱥ ᱟᱠᱟᱫ ᱵᱤᱥᱮᱥ ᱠᱟᱭᱛᱮ ᱦᱳᱲᱳ ᱠᱚᱼᱼ ᱦᱮᱸ ᱚᱱᱟ ᱚᱱᱟ ᱠᱚᱨᱮ ᱮᱢ ᱞᱮᱠᱷᱟᱱ ᱟᱹᱰᱤ ᱱᱟᱯᱟᱭ ᱚᱜᱼᱟ ᱢᱮᱱᱛᱮ ᱢᱚᱱᱮ ᱦᱩᱭᱩᱜ ᱠᱟᱱᱟ᱾ ᱛᱟᱯᱚᱼᱨᱮ ᱱᱚᱜᱼᱚᱭ ᱡᱮ ᱱᱚᱜᱼᱚᱭ ᱟᱨᱚ ᱦᱚᱸᱜᱼᱚᱭ ᱱᱤᱛ ᱚᱠᱛᱚ ᱨᱮ ᱚᱱᱟ ᱨᱮᱱᱟᱜ ᱜᱮ ᱯᱷᱚᱞᱚᱱ ᱠᱚ᱾
ᱦᱚᱸ
ᱥᱮ ᱵᱟᱦᱟ ᱠᱚᱼᱦᱚᱸ ᱞᱟᱹᱭ ᱫᱟᱲᱮᱭᱟᱜ ᱟᱢ ᱠᱤᱱᱵᱟ ᱱᱤᱛᱚᱜ ᱟᱜ ᱰᱤᱡᱤᱴᱮᱞ ᱱᱚᱣᱟ ᱚᱠᱛᱚ ᱨᱮ᱾ ᱦᱮᱸ ᱱᱚᱣᱟ ᱯᱷᱚᱞᱚᱱ ᱠᱚ ᱟᱵᱚ ᱡᱚᱢ ᱠᱟᱛᱮ ᱛᱤᱱᱟᱹᱜ ᱴᱟᱼᱼ ᱱᱟᱯᱟᱭ ᱵᱩᱡᱷᱟᱹᱜ ᱠᱟᱱᱟ?
ᱵᱟᱝᱼᱜᱮ ᱚᱱᱠᱟ ᱫᱚ ᱵᱟᱝ ᱵᱩᱡᱷᱟᱹᱜ ᱠᱟᱱᱟ ᱡᱟᱦᱟᱸᱼᱼ ᱱᱤᱡᱮ ᱛᱮ ᱡᱚ ᱵᱤᱞᱤ ᱠᱟᱛᱮᱜ ᱵᱚᱱ ᱡᱚᱢᱮᱜᱼᱟ ᱚᱱᱟ ᱠᱚ ᱠᱷᱚᱱ ᱫᱚ ᱱᱚᱣᱟ ᱨᱟᱱ ᱠᱟᱛᱮᱫ ᱵᱤᱞᱤᱭᱟᱜ ᱫᱚ ᱚᱱᱟ ᱫᱚ ᱦᱚᱲᱢᱚ ᱞᱟᱹᱜᱤᱫ ᱛᱮᱦᱚᱸ ᱩᱱᱟᱹᱜᱼᱼ ᱜᱚᱴᱟ ᱴᱷᱤᱠ ᱫᱚ ᱵᱟᱝ ᱠᱟᱱ ᱜᱮᱭᱟ ᱟᱨ ᱥᱤᱵᱤᱞ ᱦᱚᱸ ᱚᱱᱠᱟ ᱫᱚ ᱵᱟᱝ ᱵᱩᱡᱷᱟᱹᱜ ᱜᱮᱭᱟ᱾
ᱮᱠᱫᱚᱢ ᱮᱠᱫᱚᱢ ᱮᱠᱟᱞ, ᱱᱤᱛ ᱚᱠᱛᱚ ᱨᱮ, ᱡᱟᱦᱟᱸ ᱠᱚ, ᱥᱚᱦᱚᱨ ᱵᱟᱡᱟᱨ ᱠᱚᱨᱮ, ᱧᱮᱞᱚᱜᱚᱜ ᱠᱟᱱᱟ ᱡᱮ, ᱵᱤᱥᱮᱥ ᱠᱚᱨᱮ, ᱡᱟᱦᱟᱸ ᱡᱟᱦᱟᱸ, ᱯᱷᱚᱞ ᱠᱚ, ᱡᱮᱢᱚᱱ ᱢᱮᱱ ᱜᱟᱱᱚᱜᱼᱟ, ᱡᱮ ᱡᱟᱦᱟᱸ ᱩᱞ ᱛᱟᱢ, ᱯᱤᱭᱟᱹᱨᱤ ᱛᱟᱢ, ᱩᱸᱻ ᱠᱟᱭᱨᱟ ᱛᱟᱢ, ᱤᱛᱛᱟᱫᱤ ᱡᱟᱦᱟᱸ, ᱡᱟᱦᱟᱸ ᱯᱷᱚᱞ ᱠᱚ, ᱚᱱᱟ ᱠᱚ ᱢᱟᱱᱮ, ᱡᱟᱦᱟᱸ ᱵᱳᱭᱜᱟᱱᱤᱠ ᱯᱚᱫᱽᱫᱷᱚᱛᱤ ᱵᱷᱟᱵᱽ ᱛᱮ ᱜᱮ, ᱟᱹᱰᱤ ᱩᱥᱟᱹᱨᱟ ᱠᱚ, ᱵᱮᱞᱮ ᱦᱚᱪᱚᱭ ᱮᱫᱟ ᱾ ᱪᱮ, ᱚᱱᱟ ᱨᱮᱱᱟᱜ ᱟᱠᱟᱨ ᱦᱚᱸ ᱠᱚ, ᱢᱟᱨᱟᱝ ᱦᱚᱪᱚᱭ ᱮᱫᱟ ᱾ ᱦᱚᱭ ᱛᱚ, ᱱᱚᱣᱟ ᱨᱮᱱᱟᱜ, ᱱᱚᱣᱟ ᱠᱟᱨᱚᱱ ᱛᱮ, ᱚᱱᱟ ᱦᱚᱲ ᱠᱚᱦᱚᱸ, ᱟᱹᱰᱤ ᱮᱯᱷᱮᱠᱴ ᱯᱟᱲᱟᱜ ᱠᱟᱱᱟ, ᱟᱨ ᱚᱱᱟ ᱜᱮ ᱡᱚᱛᱚ ᱦᱚᱲ ᱠᱚ, ᱢᱟᱹᱱᱢᱤ ᱦᱚᱲ ᱠᱚ, ᱡᱚᱢ ᱮᱫᱟ ᱾ ᱛᱚ, ᱢᱟᱹᱱᱢᱤᱭᱟᱜ ᱦᱚᱸ, ᱚᱱᱟ ᱟᱹᱰᱤᱴᱟᱜ ᱮᱯᱷᱮᱠᱴ ᱯᱟᱲᱟᱜ ᱠᱟᱱ ᱞᱮᱠᱟ, ᱢᱚᱱᱮᱜ ᱠᱟᱱᱟ ᱾
ᱦᱮᱸᱻ ᱾
ᱦᱮᱸ ᱪᱮ? ᱛᱚ ᱚᱱᱟ ᱥᱟᱶ ᱥᱟᱶ ᱛᱮ, ᱱᱚᱜᱼ ᱚᱭ ᱡᱮ ᱢᱮᱫᱴᱮᱱ ᱦᱚᱸ, ᱦᱚᱞᱟ ᱢᱟᱫᱷᱮᱨ ᱜᱮ, ᱟᱹᱰᱤ, ᱢᱟᱱᱮ ᱦᱚᱭ ᱛᱚ, ᱳᱭᱰᱟᱨ ᱠᱟᱨᱚᱱ ᱛᱮ, ᱵᱤᱥᱮᱥ ᱠᱟᱭᱛᱮ, ᱦᱚᱭ ᱛᱚ, ᱟᱸᱰᱤ ᱢᱟᱱᱮ, ᱦᱚᱲᱢᱚ ᱦᱚᱸ, ᱞᱟᱝᱜᱟ ᱞᱟᱝ ᱤᱧ, ᱵᱩᱡᱷᱟᱹᱣᱮᱫ ᱛᱮᱭ ᱛᱟ ᱯᱚᱨᱮ, ᱟᱨᱩᱦᱦᱚ ᱜᱮ, ᱵᱚᱞᱛᱮ ᱜᱮᱞᱮ
ᱩᱸᱼᱷᱩᱸᱼᱦ ᱾
ᱟᱹᱰᱤ, ᱮᱴᱟ ᱧᱟᱢ ᱞᱤᱫᱤᱧᱟ, ᱟᱯᱮ ᱥᱮᱫ, ᱩᱭᱫᱟᱨ ᱠᱚ ᱪᱮᱫ ᱞᱮᱫᱟ?
ᱱᱚᱛᱮ ᱫᱚ, ᱥᱤᱛᱩᱝ ᱮᱫᱟᱭ ᱵᱮᱥᱤ, ᱚᱱᱠᱟ ᱞᱮᱠᱟ, ᱡᱮᱢᱚᱱ, ᱱᱤᱛᱚᱜ ᱵᱚᱨ ᱫᱟᱜ ᱫᱤᱱ ᱠᱟᱱᱟ, ᱚᱱᱟ ᱦᱤᱥᱟᱹᱵ ᱛᱮᱫᱚ, ᱫᱟᱜ ᱫᱚ, ᱴᱷᱤᱠ ᱴᱷᱟᱠ, ᱵᱟᱭ ᱫᱟᱜ ᱮᱫ ᱜᱮᱭᱟ, ᱥᱤᱛᱩᱝ ᱜᱮ ᱵᱮᱥᱤ ᱾ ᱡᱮᱢᱚᱱ, ᱛᱮᱦᱮᱧ ᱥᱮᱛᱟᱜ ᱠᱷᱚᱱᱮ, ᱫᱟᱜ ᱠᱮᱫ ᱜᱮᱭᱟᱭ ᱱᱟᱥᱮ ᱱᱟᱥᱮ, ᱚᱱᱠᱟ ᱵᱮᱥᱤ ᱫᱚ, ᱵᱟᱝ ᱾ ᱟᱨ, ᱱᱤᱛᱚᱜ ᱫᱚ, ᱟᱵᱟᱨ ᱫᱚᱢᱜᱮᱭ, ᱥᱤᱛᱩᱝ ᱟᱠᱟᱫᱟᱭ ᱾ ᱟᱫᱚ, ᱦᱚᱜᱼᱚᱭ ᱱᱚᱝᱠᱟ ᱡᱩᱫᱤ? ᱢᱤᱫ ᱵᱮᱲᱟ ᱫᱟᱜᱟᱭ, ᱢᱤᱫ ᱵᱮᱲᱟᱭ ᱥᱤᱛᱩᱝᱟᱭ, ᱛᱚ ᱦᱚᱲᱢᱚ ᱞᱟᱹᱜᱤᱫ ᱛᱮᱫᱚ, ᱚᱱᱟ ᱫᱚ ᱴᱷᱤᱠ ᱵᱟᱝ ᱠᱟᱱᱟ ᱥᱮ ᱾ ᱛᱚ, ᱱᱚᱝᱠᱟ ᱟᱵᱚᱦᱟᱣᱟ ᱠᱚ, ᱦᱩᱭ ᱞᱮᱱ ᱠᱷᱟᱱᱡ ᱫᱚ, ᱦᱩᱭᱩᱜ ᱜᱮᱭᱟ ᱨᱩᱣᱟᱹ ᱦᱟᱹᱥᱩ ᱫᱚ ᱾
ᱱᱚᱣᱟ ᱠᱚ, ᱵᱟᱵᱚᱫ ᱛᱮ, ᱱᱚᱜᱼᱚᱭ ᱡᱮ, ᱨᱩᱣᱟᱹ ᱠᱚ, ᱟᱡᱟᱨ ᱠᱚ, ᱧᱟᱢ ᱟᱵᱚᱱ ᱠᱟᱱᱟ ᱾ ᱟᱫᱚ, ᱚᱼᱜ ᱥᱮᱫᱟᱭ ᱫᱚ ᱦᱟᱸᱜ, ᱦᱳᱭ ᱛᱳ, ᱦᱢ ᱚᱵᱚᱥᱥᱳ, ᱵᱟᱲᱟᱭ ᱜᱮᱭᱟ, ᱡᱮ ᱩᱱ ᱚᱠᱛᱚ ᱨᱮ, ᱟᱵᱚᱨᱮᱱ, ᱜᱩᱨᱩ ᱠᱚᱠᱚ ᱛᱟᱦᱮᱸ ᱠᱟᱱ ᱛᱟᱵᱚᱱᱟ ᱛᱚ, ᱚᱡᱷᱟ ᱠᱚ, ᱛᱮᱦᱮᱸ ᱠᱟᱱ ᱛᱟᱵᱚᱱᱟ ᱾ ᱦᱮᱸ, ᱟᱨ ᱱᱤᱛᱚᱜ ᱫᱚ ᱱᱟᱜ, ᱡᱟᱦᱟᱸ ᱫᱚ ᱢᱮᱰᱤᱠᱮᱞ ᱦᱤᱥᱟᱹᱵ ᱛᱮ, ᱰᱟᱠᱛᱟᱨ ᱠᱚᱠᱚ, ᱦᱮᱡ ᱟᱠᱟᱱ ᱛᱟᱵᱚᱱᱟ ᱾ ᱛᱚ, ᱪᱮᱫᱮ ᱞᱮᱠᱟ ᱱᱤᱛᱚᱜ, ᱛᱤᱱᱟᱹᱜ ᱴᱟᱜ, ᱵᱷᱟᱜᱤ ᱜᱮ ᱵᱩᱡᱷᱟᱹᱜ ᱠᱟᱱᱟ, ᱟᱹᱨᱩ ᱯᱷᱮᱨᱟᱣ ᱾ ᱥᱮ, ᱱᱚᱣᱟ ᱵᱟᱵᱚᱛ ᱛᱮ, ᱢᱤᱫ ᱵᱟᱨ ᱠᱟᱛᱷᱟ ᱟᱢᱴᱷᱮᱱ ᱠᱷᱚᱱ, ᱟᱸᱡᱚᱢ
ᱢᱮᱱ ᱫᱚ, ᱢᱟᱲᱟᱝ ᱨᱮᱭᱟᱜ ᱨᱟᱱ ᱠᱚ, ᱟᱨ ᱱᱤᱛᱳᱜ
ᱦᱳᱭ, ᱥᱮᱫᱟᱭ ᱟᱨ ᱱᱤᱛᱚᱜᱟᱜ, ᱵᱟᱵᱚᱫ ᱱᱮᱜᱮᱴᱤᱵᱽ, ᱯᱚᱡᱮᱴᱤᱵᱷ ᱢᱤᱫ ᱵᱟᱨ ᱠᱟᱛᱷᱟ ᱾
ᱟᱸᱼ ᱢ ᱢᱟᱲᱟᱝ ᱨᱮᱱᱟᱜ ᱛᱚ, ᱚᱱᱠᱟ ᱨᱟᱱ ᱢᱩᱨᱜᱟᱹᱱ ᱠᱚᱫᱚ, ᱵᱟᱝ ᱧᱮᱞ ᱦᱩᱭ ᱟᱠᱟᱱᱟ ᱛᱚ, ᱚᱱᱟᱦᱚ, ᱩᱱᱥᱚᱢᱚᱭ ᱞᱟᱹᱜᱤᱫ ᱫᱚ, ᱴᱷᱤᱠ ᱜᱮ ᱛᱟᱦᱮᱸ ᱠᱟᱱᱟ, ᱩᱱ ᱥᱚᱢᱚᱭ ᱩᱱᱠᱩ ᱞᱟᱹᱜᱤᱫ ᱛᱮᱫᱚ, ᱵᱷᱟᱜᱤ ᱜᱮ ᱠᱟᱡᱼᱮᱫ ᱛᱟᱦᱮᱱᱟᱭ ᱾ ᱟᱨ ᱱᱤᱛᱚᱜᱟᱜ ᱡᱩᱜᱽ ᱨᱮ ᱧᱮᱞ ᱦᱩᱭᱩᱜ ᱠᱟᱱᱟ ᱱᱤᱛᱳ ᱫᱚ ᱟᱨ ᱚᱱᱟ ᱠᱚᱫᱚ ᱟᱵᱚ ᱫᱚ ᱵᱟᱵᱚᱱ ᱯᱟᱸᱡᱟ ᱫᱟᱲᱮᱭᱟᱜ ᱠᱟᱱᱟ ᱥᱮ ᱱᱤᱛᱚᱜ ᱫᱚ ᱱᱤᱛᱚᱜ ᱡᱟᱦᱟᱸ ᱵᱳᱭᱜᱟᱱᱤᱠ ᱫᱟᱨᱟᱭ ᱛᱮᱵᱚᱱ ᱧᱟᱢ ᱮᱫᱟ
ᱚᱱᱟ ᱦᱚᱸ ᱵᱮᱥ ᱜᱮᱭᱟ ᱢᱮᱱᱛᱮᱫᱚ ᱵᱷᱟᱜᱨ ᱜᱮᱛᱚ ᱵᱩᱡᱷᱟᱹᱜ ᱠᱟᱱᱟ ᱚᱱᱟ ᱠᱚ ᱛᱮ ᱵᱚᱱ ᱵᱮᱵᱚᱦᱟᱨ ᱮᱫᱟ ᱱᱤᱛᱚᱜ ᱫᱚ
ᱮᱠᱫᱚᱢ ᱮᱠᱫᱚᱢ ᱡᱮᱢᱚᱱ ᱱᱚᱜᱼᱚᱭ ᱡᱮ ᱱᱤᱛ ᱚᱠᱛᱚ ᱨᱮ ᱫᱩᱱᱭᱟᱹ ᱯᱟᱞᱴᱟᱜ ᱠᱟᱱᱼᱟ ᱢᱟᱹᱱᱢᱤᱭᱟᱜ ᱢᱚᱱᱮ ᱠᱚᱸᱦᱚ ᱟᱨᱩ ᱯᱷᱮᱨᱟᱜ ᱠᱟᱱᱟ ᱡᱩᱜᱽ ᱯᱟᱞᱴᱟᱜ ᱠᱟᱱᱟ ᱡᱟᱸᱦᱟ ᱫᱚ ᱢᱮᱱ ᱜᱟᱱᱚᱜᱼᱟ ᱟᱨᱩ ᱯᱷᱮᱨᱟᱜ ᱠᱟᱱᱟ ᱥᱟᱱᱟᱢᱟᱜ ᱜᱮ ᱥᱟᱱᱟᱢ ᱠᱤᱪᱷᱩ ᱜᱮ ᱛᱚ ᱥᱮᱫᱟᱭ ᱡᱮᱞᱮᱠᱟ ᱡᱟᱸᱦᱟ ᱞᱮᱠᱟ ᱟᱵᱚ ᱥᱟᱱᱛᱟᱲ ᱥᱟᱶᱛᱟ ᱨᱮ ᱵᱤᱥᱮᱥ ᱠᱟᱭᱛᱮ ᱧᱮᱞᱚᱜᱚᱜᱼᱟ ᱡᱮ ᱮᱸ ᱡᱟ ᱦᱚᱭᱛᱳ ᱱᱩᱭ ᱦᱟᱹᱱᱤ ᱨᱩᱣᱟᱹᱜ ᱠᱟᱱᱟᱭ ᱛᱚ ᱱᱩᱭ ᱫᱚ ᱦᱟᱹᱱᱤ ᱚᱡᱷᱟ ᱴᱷᱮᱱ ᱟᱫᱤᱭᱮᱯᱮ ᱡᱷᱟᱲ ᱯᱷᱩᱠ ᱮᱭᱟᱭ ᱛᱚ ᱢᱤᱫ ᱜᱷᱟᱹᱲᱤ ᱛᱮ ᱦᱩᱭᱩᱜᱼᱟ ᱛᱚ ᱪᱮᱫᱟᱜ ᱥᱮ ᱩᱱ ᱚᱠᱛᱚ ᱨᱮᱫᱚᱜ ᱱᱟᱜᱱᱩᱱᱟᱹᱜ ᱴᱟ ᱰᱮᱵᱽᱞᱚᱯ ᱵᱟᱝ ᱛᱟᱸᱦᱮ ᱠᱟᱱᱟ ᱚᱱᱟ ᱠᱟᱨᱛᱮ ᱚᱱᱟ ᱠᱟᱭᱛᱮ ᱩᱱ ᱚᱠᱛᱚ ᱨᱮᱫᱚ ᱚᱡᱷᱟ ᱥᱮ ᱜᱩᱨᱩ ᱵᱟᱵᱟ ᱠᱚᱴᱷᱮᱱ ᱜᱮᱠᱚ ᱟᱫᱤ ᱠᱮᱠᱚᱣᱟ
ᱦᱮᱻ
ᱚᱱᱟ ᱥᱟᱶ ᱥᱟᱶᱛᱮ ᱟᱵᱚᱱᱟᱜ ᱥᱮᱫᱟᱭ ᱨᱮᱱᱟᱜ ᱠᱟᱛᱷᱟ ᱞᱟᱹᱭ ᱞᱮᱠᱷᱟᱱ ᱟᱹᱰᱤ ᱟᱭᱢᱟ ᱜᱮ ᱩᱭᱦᱟᱹᱨ ᱦᱤᱡᱩᱜᱼᱟ ᱦᱮᱸ ᱟᱨ ᱱᱟᱦᱟᱜ ᱫᱚ ᱦᱚᱸᱜᱚᱭ ᱱᱤᱛᱚᱜ ᱚᱸᱰᱮ ᱠᱷᱚᱱ ᱜᱮ ᱡᱟᱸᱦᱟ ᱧᱮᱞᱚᱜᱚᱜᱼᱟ ᱡᱮ ᱫᱟᱨᱮ ᱨᱮᱱᱟᱜ ᱵᱤᱨ ᱵᱩᱨᱩ ᱨᱮᱱᱟᱜ ᱠᱷᱚᱱ ᱜᱮ ᱛᱩᱢᱟᱹ ᱟᱠᱟᱱ ᱦᱚᱸᱜ ᱫᱚ ᱦᱩᱭᱮᱱᱟ ᱫᱟᱨᱮ ᱨᱮᱱᱟᱜ ᱡᱟᱸᱦᱟ ᱡᱮᱼᱠᱳᱱᱳ ᱯᱟᱴ ᱚᱱᱟ ᱥᱟᱠᱟᱢ ᱦᱩᱭᱮᱱ ᱨᱮᱦᱮᱫ ᱦᱩᱭᱮᱱ ᱦᱩᱸ ᱚᱱᱟ ᱠᱚᱛᱮ ᱠᱷᱚᱱᱜᱮ ᱡᱟᱦᱟᱸ ᱱᱤᱛ ᱚᱠᱛᱚ ᱠᱷᱚᱱ ᱜᱮ ᱵᱳᱭᱜᱟᱱᱤᱠ ᱯᱚᱫᱫᱷᱚᱛᱤᱵᱟᱫᱽ ᱛᱮ ᱡᱟᱸᱦᱟ ᱨᱟᱱ ᱠᱚᱠᱚ ᱛᱮᱭᱟᱨ ᱮᱫᱟ ᱚᱱᱟ ᱛᱮᱸᱦᱚ ᱱᱤᱛ ᱚᱠ ᱨᱮᱱ ᱟᱹᱰᱤ ᱱᱟᱯᱟᱭ ᱠᱟᱹᱢᱤ ᱫᱟᱭ ᱵᱟᱝ ᱫᱚ ᱵᱟᱝᱟ᱾ ᱦᱩᱸ ᱟᱹᱰᱤ ᱱᱟᱯᱟᱭ ᱨᱳᱜᱽ ᱟᱡᱟᱨ ᱠᱷᱚᱱ ᱫᱚ ᱟᱹᱰᱤ ᱥᱟᱦᱟᱣ ᱠᱟᱱ ᱞᱮᱠᱟᱢ ᱢᱚᱱᱮᱜ ᱠᱟᱱᱟ ᱟᱹᱰᱤ ᱱᱟᱯᱟᱭ ᱵᱩᱡᱷᱟᱹᱜᱼᱟ᱾ ᱚᱵᱚᱥᱥᱳᱭ ᱵᱟᱧᱪᱟᱣ ᱫᱚ ᱛᱟᱦᱮᱸ ᱞᱟᱹᱠᱛᱤ ᱠᱟᱱ ᱛᱟᱵᱚᱱᱟ᱾ ᱛᱤᱱᱟᱹᱜ ᱫᱤᱱ ᱜᱮ ᱟᱢ ᱵᱟᱧᱪᱟᱜᱼᱟ ᱵᱟᱨᱫᱤᱱ ᱞᱟᱹᱜᱤᱫ ᱮᱢ ᱦᱮᱡ ᱟᱠᱟᱱᱟ᱾
ᱚᱻᱻ
ᱠᱤ ᱡᱟᱱᱤ ᱱᱟᱜ ᱱᱤᱛᱚᱜ ᱮᱢ ᱨᱚᱲᱮᱫ ᱠᱷᱟᱱ ᱫᱷᱤᱱᱟᱹᱝ ᱵᱟᱧᱪᱟᱢ ᱮᱢ ᱛᱟᱸᱦᱮᱱᱟ ᱥᱮ ᱵᱟᱝ ᱠᱳᱱᱳ ᱴᱷᱤᱠᱟᱹᱱ ᱵᱟᱹᱱᱩᱜᱼᱟ᱾
ᱦᱳᱭ ᱚᱱᱠᱟᱜᱮ ᱵᱟᱭ ᱞᱟᱹᱭ ᱜᱟᱱᱚᱜᱼᱟ ᱚᱱᱟ ᱫᱚ
ᱦᱩᱸ᱾
ᱮᱱᱛᱮ ᱨᱮᱦᱚᱢ ᱡᱟᱱᱟᱢ ᱟᱠᱟᱱᱟ ᱪᱟᱸᱫᱳ ᱵᱚᱸᱜᱟ ᱡᱟᱸᱦᱟ ᱜᱮ ᱮᱢ ᱟᱠᱟᱫ ᱢᱮᱭᱟ ᱵᱟᱝ ᱜᱮ ᱡᱮ ᱡᱚᱛᱚ ᱴᱩᱠᱩ ᱫᱟᱲᱮᱭᱟᱜᱼᱟ ᱠᱟᱹᱢᱤ ᱠᱚᱨᱟᱣ ᱦᱚᱴᱚ ᱠᱟᱜ ᱦᱩᱭᱩᱜᱼᱟ ᱥᱮ ᱪᱮᱫ᱾
ᱦᱳᱭ ᱦᱳᱭ᱾
ᱚᱵᱚᱥᱥᱳᱭ ᱞᱟᱹᱠᱛᱤ ᱠᱟᱱᱟ᱾ ᱱᱤᱡᱮ ᱞᱟᱹᱜᱤᱫ ᱦᱚᱸ ᱟᱨ
ᱦᱚᱲ ᱞᱟᱹᱜᱤᱫ ᱦᱚᱸ᱾
ᱥᱟᱱᱛᱟᱲ ᱦᱩᱭ, ᱥᱟᱱᱛᱟᱲ ᱥᱮ ᱟᱹᱫᱤᱵᱟᱹᱥᱤ᱾ ᱡᱟᱱᱟᱢ ᱟᱠᱟᱱ ᱩᱱᱠᱩ ᱞᱟᱹᱜᱤᱫ ᱦᱚᱸ ᱱᱤᱡᱮᱨᱟᱜ ᱡᱟᱹᱛᱤ ᱞᱟᱹᱜᱤᱫ᱾ ᱡᱟᱸᱦᱱᱟᱜ ᱜᱮ ᱠᱚᱨᱟᱣ ᱨᱮᱱᱟᱜ ᱢᱤᱫᱴᱮᱱ ᱪᱮᱥᱴᱟ ᱦᱩᱭᱩᱜᱼᱟ᱾ ᱩᱯᱨᱩᱢ ᱫᱚᱦᱚ ᱦᱩᱭᱩᱜᱼᱟ, ᱢᱟᱱᱮ ᱥᱮᱫᱟᱭ ᱠᱷᱚᱱ ᱜᱮᱛᱚ ᱟᱵᱚ ᱵᱚᱱ ᱡᱟᱱᱟᱢ ᱟᱠᱟᱱᱟ ᱯᱳᱭᱞᱳ ᱱᱚᱣᱟ ᱫᱷᱟᱹᱨᱛᱤ ᱯᱩᱨᱤ ᱨᱮ, ᱮᱠᱷᱚᱱᱳ ᱟᱵᱚ ᱜᱮ ᱟᱹᱫᱤ ᱢᱟᱱ ᱢᱟᱱᱣᱟ ᱠᱟᱱᱟ ᱵᱚᱱ᱾ ᱮᱱᱛᱮ ᱨᱮᱸᱦᱚ ᱪᱮᱫᱟᱜ ᱛᱟᱭᱚᱢ ᱨᱮ ᱢᱮᱱᱟᱜ ᱵᱚᱱᱟ ᱥᱮ ᱪᱮᱫ, ᱠᱩᱠᱞᱤ ᱫᱚ ᱦᱤᱡᱩᱜ ᱜᱮᱭᱟ᱾
ᱦᱤᱡᱩᱜ ᱜᱮᱭᱟ᱾
ᱚᱠᱛᱚ ᱦᱚᱸ ᱟᱹᱰᱤ ᱟᱭᱢᱟ ᱦᱮᱡ ᱦᱩᱭᱮᱱ ᱜᱮᱭᱟ᱾ ᱟᱹᱰᱤ ᱟᱭᱢᱟ ᱥᱟᱨᱦᱟᱣ᱾ ᱟᱹᱰᱤ ᱫᱟᱢᱟᱱ ᱫᱟᱢᱟᱱ ᱠᱟᱛᱷᱟᱢ ᱞᱟᱹᱭ ᱠᱮᱫᱟ᱾
ᱦᱳᱭ᱾
ᱴᱷᱤᱠ ᱜᱮᱭᱟ ᱢᱟ ᱛᱚᱵᱮ᱾
ᱦᱳᱭ ᱴᱷᱤᱠ ᱜᱮᱭᱟ᱾